ᱦᱮᱸ ᱢᱮᱱᱫᱟᱞᱤᱧ ᱡᱚᱦᱟᱨ ᱜᱮ᱾
ᱦᱮᱸ ᱡᱚᱦᱟᱨ ᱜᱮ
ᱪᱮᱜ ᱠᱚ ᱵᱮᱱ ᱠᱟᱹᱢᱤ ᱵᱟᱲᱟᱭᱮᱫᱼᱟ ᱛᱚᱵᱮ? ᱦᱳᱭ ᱟᱸᱡᱚᱢᱚᱜ ᱠᱟᱱ ᱜᱮᱭᱟ᱾
ᱟᱪᱪᱷᱟ ᱮᱸᱜ ᱪᱮᱜ ᱦᱚᱸ ᱵᱟᱝᱜᱮ ᱚᱲᱟᱜ ᱠᱚᱨᱮᱜ ᱜᱮ᱾
ᱦᱮᱸ ᱦᱮᱸ ᱟᱹᱞᱤᱧᱚ ᱚᱲᱟᱜ ᱠᱚᱨᱮ ᱜᱮ᱾
ᱟᱻᱟᱪᱷᱟ ᱟᱨ ᱛᱮᱦᱮᱧᱟᱜ ᱦᱚᱭ ᱦᱤᱸᱥᱤᱫ ᱫᱚ ᱚᱠᱟᱞᱮᱠᱟ ᱛᱟᱦᱮᱸ ᱠᱟᱱᱟ ᱟᱯᱮ ᱚᱱᱛᱮ ᱫᱚ?
ᱟᱞᱮ ᱥᱮᱜ ᱫᱚ ᱛᱮᱦᱮᱧ ᱫᱚ ᱜᱚᱴᱟ ᱫᱤᱱ ᱜᱮ ᱚᱱᱠᱟ ᱜᱮ ᱫᱟᱜ ᱡᱟᱹᱲᱤ ᱜᱮ ᱛᱟᱵ ᱠᱮᱫᱟᱭ᱾ ᱜᱚᱴᱟ ᱫᱤᱱ ᱜᱮ ᱫᱟᱜ ᱡᱟᱹᱲᱤᱭᱟᱜ ᱞᱮᱭᱟ ᱛᱮᱦᱮᱧ ᱫᱚ᱾
ᱚᱻᱟᱪᱪᱷᱟ ᱟᱞᱮ ᱥᱮᱜ ᱫᱚ ᱛᱮᱦᱮᱧ ᱫᱚ ᱵᱟᱭ ᱫᱟᱜ ᱡᱟᱲᱤᱭᱟᱠᱟᱫᱟᱭ ᱟᱹᱰᱤ ᱟᱸᱴᱮ ᱥᱤᱛᱩᱝ ᱞᱮᱜᱼᱟᱭ᱾
ᱦᱩᱸ ᱟᱞᱮᱥᱮᱫ ᱫᱟᱜ ᱡᱟᱹᱲᱤ ᱠᱮᱫᱟᱭ ᱢᱟᱱᱮ ᱜᱚᱴᱟ ᱫᱤᱱ ᱜᱮ ᱱᱚᱜᱼᱚᱭ ᱱᱮᱱ ᱛᱚᱜ ᱢᱤᱜ ᱜᱷᱩᱲᱤᱜ ᱠᱟᱹᱴᱤᱡ ᱯᱷᱟᱸᱠᱟ ᱧᱚᱜ ᱟᱠᱟᱫᱟᱭ
ᱜᱚᱴᱟ ᱫᱤᱱ ᱥᱟᱨᱟᱜᱮ ᱫᱟᱜ ᱫᱚ ᱧᱩᱨᱩᱭᱮᱱ ᱜᱮᱭᱟ
ᱚ ᱟᱪᱪᱷᱟ
ᱦᱩᱸ
ᱟᱨ ᱢᱮᱱᱫᱟᱞᱤᱧ ᱛᱟᱦᱚᱞᱮᱻ ᱪᱟᱥ ᱵᱟᱟᱥ ᱠᱚᱫᱚ ᱛᱤᱱᱟᱹᱜ ᱥᱟᱸᱜᱤᱧ ᱮᱛᱚᱦᱚᱵ ᱠᱮᱫᱟ ᱥᱮ ᱵᱟᱝ? ᱦᱮᱸ ᱨᱚᱦᱳᱭ ᱠᱳ
ᱨᱚᱦᱚᱭ ᱠᱚ ᱱᱚᱜᱼᱚᱭ ᱮᱛᱚᱦᱚᱵᱚᱜ ᱦᱩᱭᱩᱜ ᱞᱟᱹᱜᱤᱫ ᱠᱷᱮᱛ ᱠᱚ ᱡᱟᱯᱚᱴ ᱪᱟᱞᱟᱜ ᱠᱟᱱᱟ ᱜᱟᱯᱟ ᱢᱮᱭᱟᱝ ᱠᱷᱚ ᱱᱟᱜ ᱢᱟᱱᱮ ᱨᱚᱦᱚᱭ ᱠᱚ ᱮᱦᱚᱵ ᱦᱩᱭᱩᱜ ᱞᱟᱹᱜᱤᱫ᱾
ᱟᱪᱪᱷᱟ ᱟᱹᱰᱤ ᱱᱟᱯᱟᱭ
ᱦᱮᱸᱻ ᱟᱯᱮ ᱠᱚᱥᱮᱡᱼᱼ
ᱟᱞᱮᱧ ᱠᱚᱥᱮᱫ ᱫᱚ ᱱᱚᱜᱼᱚᱭᱻ ᱫᱟᱜ ᱡᱟᱹᱲᱤ ᱵᱟᱝ ᱠᱷᱟᱹᱛᱤᱨ ᱛᱮᱜᱮ ᱛᱟᱭᱚᱢ ᱟᱠᱟᱱ ᱛᱟᱦᱮᱸᱜᱼᱟ
ᱦᱩᱸ
ᱟᱨ ᱦᱮᱸᱜᱼᱮ ᱱᱮᱛᱟᱨ ᱢᱟ ᱠᱟᱹᱴᱤᱡ ᱠᱟᱹᱴᱤᱡ ᱫᱟᱜ ᱡᱟᱹᱲᱤᱭᱮᱫᱟᱭ ᱮᱱᱠᱷᱟᱱ ᱩᱱᱟᱹᱜ ᱩᱸ ᱵᱷᱟᱞᱮ ᱧᱚᱜ ᱫᱚ ᱵᱟᱭ ᱫᱟᱜ ᱡᱟᱹᱲᱤᱭ ᱮᱫᱟᱭ ᱚᱱᱟ ᱠᱚ ᱠᱷᱟᱹᱛᱤᱨ ᱛᱮᱜᱮ ᱟ. ᱣᱨᱤ ᱨᱚᱦᱚᱭ ᱦᱩᱭᱩᱜᱼᱟ ᱮᱠᱷᱚᱱᱚ ᱟᱫᱚ ᱨᱚᱦᱚᱭ ᱦᱩᱭᱩᱜᱼᱟ ᱫᱟᱜ ᱡᱟᱹᱲᱤ ᱠᱟᱹᱴᱤᱡ ᱵᱷᱟᱜᱤ ᱧᱚᱜᱼᱮ ᱫᱟᱜ ᱡᱟᱹᱲᱤ ᱞᱮᱠᱷᱟᱱ
ᱦᱮᱸ
ᱦᱩᱸ
ᱛᱟᱞᱦᱮ ᱚᱱᱛᱮᱱᱟᱜ ᱢᱟᱱᱮ ᱛᱤᱱᱟᱹᱜ ᱫᱷᱟᱣ ᱯᱮ ᱪᱟᱥ ᱵᱟᱲᱟᱭ ᱛᱮ ᱱᱚᱣᱟ ᱵᱚᱪᱷᱚᱨ ᱨᱮ
ᱮᱸᱻ ᱟᱞᱮᱻ ᱵᱚᱪᱷᱚᱨ ᱨᱮ ᱦᱩᱲᱩ ᱫᱚ ᱵᱟᱨ ᱫᱷᱟᱣ ᱞᱮ ᱪᱟᱥ ᱜᱮᱭᱟ᱾
ᱦᱩᱸᱻ
ᱟᱨ ᱨᱯᱮ ᱚᱱᱛᱮ ᱫᱚ
ᱟᱞᱮ ᱥᱮᱫ ᱫᱚ ᱱᱚᱛᱮ ᱫᱚ ᱢᱤᱫ ᱫᱷᱟᱣ ᱜᱮᱠᱚ ᱪᱟᱥᱟ ᱱᱚᱣᱟ ᱵᱚᱥᱚ ᱵᱚᱨᱥᱟ ᱟᱥᱟᱲ, ᱟᱥᱟᱲ ᱵᱚᱸᱜᱟ ᱜᱮ
ᱚ ᱟᱪᱪᱷᱟ ᱮᱸ ᱢᱮᱱᱫᱟᱞᱤᱧ ᱡᱮ ᱟᱯᱮ ᱚᱱᱛᱮ ᱫᱚ ᱛᱟᱦᱚᱞᱮ ᱪᱮᱫ ᱢᱟᱱᱮ ᱦᱩᱸ ᱪᱮᱫ ᱠᱚ ᱵᱤᱥᱤ ᱦᱩᱭᱩᱜ ᱜᱮᱭᱟ ᱯᱨᱚᱫᱷᱟᱱ ᱫᱚ ᱚᱠᱟᱴᱟᱜ ᱠᱟᱱᱟ, ᱟᱨᱠᱤᱼᱼ
ᱦᱳᱭ ᱠᱨᱤᱥᱤ ᱠᱟᱡᱽ ᱜᱮ ᱱᱚᱣᱟ ᱜᱮ ᱟᱵᱚ ᱪᱟᱥᱵᱟᱥ ᱠᱚᱜᱮ ᱾ ᱯᱨᱚᱫᱷᱟᱱ ᱠᱟᱡᱽ ᱫᱚ ᱤᱱᱟᱹ ᱜᱮ ᱾
ᱢᱮᱱᱫᱟᱞᱤᱧ ᱚᱠᱟᱴᱟᱜ ᱠᱚ ᱚᱠᱟ ᱠᱚ ᱵᱤᱥᱤ ᱦᱩᱭᱩᱜ ᱜᱮᱭᱟ ᱟᱯᱮ ᱚᱱᱛᱮ?
ᱦᱚᱭ ᱱᱚᱜᱼᱚᱭ ᱦᱩᱲᱩ ᱜᱮ ᱡᱟ ᱦᱳᱭᱳ-ᱟ ᱤᱱᱟᱹᱜᱮ, ᱢᱟᱱᱮ ᱮᱴᱟᱜ ᱠᱤᱪᱷᱩ ᱫᱚ ᱥᱚᱵᱽᱡᱤ ᱯᱟᱹᱛᱤ ᱠᱚᱫᱚ ᱵᱟᱼᱼ ᱠᱟᱠᱚ ᱪᱟᱥ ᱵᱟᱲᱟᱭᱟ ᱛᱚ ᱾ ᱟᱥᱚᱞ ᱟᱞᱮ ᱥᱮᱫ ᱫᱚ ᱫᱟᱜ ᱨᱮᱱᱟᱜ ᱠᱟᱹᱴᱤᱡ ᱥᱚᱝᱠᱚᱴ ᱧᱚᱜ ᱜᱮᱭᱟ ᱛᱚ ᱾ ᱚᱱᱠᱟ ᱫᱟᱜ ᱠᱚ ᱚᱱᱠᱟ ᱥᱩᱵᱤᱫᱟ ᱢᱚᱛᱚ ᱵᱟᱭ ᱧᱟᱢᱟ, ᱟᱞᱮ ᱫᱚ ᱥᱮᱨᱢᱟ ᱫᱟᱜ ᱡᱟᱹᱲᱤ ᱵᱷᱚᱨᱥᱟ ᱜᱮᱼᱼ ᱛᱚ ᱡᱟᱦᱟᱱᱟᱜ ᱡᱤᱱᱤᱥ ᱵᱮᱱ ᱠᱟᱹᱢᱤᱭᱟ ᱛᱟᱪᱷᱟᱲᱟ ᱮᱴᱟᱜᱟᱜ ᱫᱚ ᱢᱟᱱᱮᱼᱼ ᱚᱱᱠᱟ ᱫᱚ ᱟᱞᱮᱥᱮᱫ ᱫᱚ ᱠᱮᱱᱮᱞ ᱠᱚᱦᱚᱸ ᱵᱟᱹᱱᱩᱜᱼᱟ ᱾ ᱚᱱᱠᱟ ᱪᱮᱫ ᱦᱚᱸ ᱚᱱᱠᱟ ᱵᱮᱵᱚᱥᱛᱷᱟ ᱵᱟᱹᱱᱩᱜᱼᱟ ᱫᱟᱜ ᱨᱮᱱᱟᱜ ᱛᱟᱦᱚᱞᱮ ᱚᱠᱟ ᱨᱮᱵᱮᱱ ᱧᱟᱢᱟ, ᱛᱟᱦᱚᱞᱮᱼᱼ ᱥᱚᱵᱽᱡᱤ ᱯᱟᱹᱛᱤ ᱠᱚ ᱪᱟᱥ ᱢᱟ ᱫᱟᱜ ᱠᱚ ᱞᱟᱜᱟᱜ ᱾ ᱦᱮ ᱚᱱᱟ ᱠᱚᱨᱮᱱᱟᱜ ᱤᱭᱟᱹ ᱵᱮᱵᱚᱥᱛᱟ ᱵᱟᱹᱱᱩᱜ ᱛᱮᱼᱼ ᱳᱭ ᱡᱟ ᱦᱩᱭᱩᱜᱼᱟ ᱟᱥᱟᱲ ᱵᱚᱸᱜᱟ ᱱᱚᱜᱼᱚᱭ ᱥᱮᱨᱢᱟ ᱫᱟᱜ ᱡᱟᱹᱲᱤ ᱵᱷᱚᱨᱥᱟ ᱜᱮ ᱪᱟᱥ ᱠᱚᱦᱚᱸ ᱾
ᱟᱻ ᱟᱪᱪᱷᱟ ᱦᱩᱸ ᱟᱞᱮ ᱚᱱᱛᱮ ᱫᱚ ᱢᱟᱱᱮ ᱥᱚᱵᱽᱡᱤ ᱠᱚᱫᱚ ᱟᱹᱰᱤ ᱜᱟᱱ ᱟᱭᱢᱟ ᱜᱮᱠᱚ ᱨᱚᱦᱚᱭ ᱜᱮᱭᱟ ᱾ ᱟᱹᱰᱤ ᱠᱤᱪᱷᱩ ᱥᱚᱵᱡᱤ ᱜᱮ ᱠᱚ ᱨᱚᱦᱚᱭ ᱜᱮᱭᱟ ᱦᱩᱲᱩ ᱡᱮᱢᱚᱱ ᱵᱟᱨ ᱫᱷᱟᱣ ᱦᱩᱭᱩᱜ ᱜᱮᱭᱟ ᱟᱨ? ᱦᱮ ᱡᱮᱢᱚᱱ ᱟ ᱠᱟᱞᱞᱟ ᱠᱚ ᱥᱚᱥᱟ ᱠᱚ ᱠᱩᱸᱫᱽᱨᱤ ᱠᱚ᱾ ᱮᱸ ᱵᱤᱱ ᱠᱚ ᱞᱟᱯᱷᱟ ᱠᱚ ᱟᱹᱰᱤ ᱟᱭᱢᱟ ᱥᱚᱵᱽᱡᱤ ᱜᱮᱠᱚ ᱪᱟᱥ ᱜᱮᱭᱟ ᱟᱞᱮ ᱚᱱᱛᱮ ᱫᱚ ᱵᱷᱟᱞᱤ ᱜᱮ ᱥᱚᱵᱽᱡᱤ ᱪᱟᱥ ᱠᱚᱫᱚ ᱦᱩᱭᱩᱜᱼᱟ᱾
ᱟᱫᱚ ᱟᱞᱮ ᱦᱚᱸ ᱚᱱᱮ ᱚᱱᱠᱟ ᱜᱮ ᱫᱟᱜ ᱵᱚᱱ ᱫᱟᱜ ᱫᱚ ᱫᱟᱜ ᱵᱚᱱ ᱟᱫᱚ ᱟᱞᱮ ᱥᱮᱫ ᱫᱚ ᱡᱮᱢᱚᱱ ᱥᱮᱞᱚ ᱠᱚᱠᱚ ᱵᱟᱹᱭᱥᱟᱹᱣ ᱠᱟᱫᱟ ᱜᱚᱴᱟ᱾ ᱢᱟᱴ ᱟᱨᱠᱤ ᱠᱟᱨᱚᱱ ᱛᱮ ᱥᱚᱵᱽᱡᱤ ᱠᱚᱫᱚ ᱦᱩᱭᱩᱜᱼᱟ ᱟᱨᱠᱤ ᱚᱱᱟ ᱥᱮᱞᱚ ᱫᱟᱨᱟᱭ ᱛᱮ᱾ ᱟᱨ ᱮᱢᱱᱤ ᱦᱩᱲᱩ ᱠᱚᱫᱚ ᱵᱟᱹᱭᱦᱟᱹᱲ ᱠᱚᱫᱚ ᱚᱱᱟ ᱚᱱᱮ ᱚᱱ ᱛᱮᱫᱚ ᱥᱮᱞᱚ ᱠᱚᱫᱚ ᱵᱟᱝ ᱠᱚ ᱵᱟᱹᱭᱥᱟᱹᱣ ᱠᱟᱫᱟ ᱥᱮ ᱛᱟᱦᱚᱞᱮ ᱢᱟᱱᱮ ᱫᱟᱜ ᱵᱷᱚᱨᱥᱟ ᱜᱮ ᱟᱨᱠᱤ᱾ ᱥᱮᱨᱢᱟ ᱡᱟᱹᱲᱤ ᱵᱷᱚᱨᱥᱟ ᱜᱮ ᱦᱩᱲᱩ ᱫᱚ᱾
ᱟᱫᱚ ᱢᱮᱱ ᱫᱟᱞᱤᱧ ᱫᱚ ᱱᱚᱜᱼᱱᱟ ᱡᱚᱱᱰᱨᱟ ᱠᱚᱫᱚ ᱯᱮ ᱨᱚᱦᱚᱭ ᱵᱟᱲᱟᱭᱟ ᱥᱮ ᱵᱟᱝ ᱡᱚᱱᱰᱨᱟ ᱠᱚ ᱨᱟᱦᱮᱲ ᱠᱚ?
ᱟᱨ ᱡᱚᱱᱰᱨᱟ ᱟᱨ ᱨᱟᱦᱮᱲ ᱠᱚᱫᱚ ᱟᱞᱮ ᱚᱱᱛᱮ ᱫᱚ ᱵᱟᱝᱞᱮᱧ ᱧᱮᱞ ᱵᱟᱲᱟ ᱟᱠᱟᱫᱟ ᱵᱟᱝᱞᱮ ᱨᱚᱦᱚᱭ ᱜᱮᱭᱟ ᱚᱱᱛᱮ ᱫᱚ ᱟᱨᱠᱤ᱾
ᱦᱩᱸ ᱦᱩᱸ ᱟᱞᱮ ᱥᱮᱫ ᱢᱟᱱᱮ ᱡᱚᱱᱰᱨᱟ ᱫᱚ ᱡᱮᱢᱚᱱ ᱯᱨᱚᱛᱤᱴᱤ ᱯᱚᱨᱤᱵᱟᱨ ᱨᱮᱜᱮ ᱵᱮᱱ ᱧᱟᱢᱟ ᱯᱨᱚᱛᱤᱴᱤ ᱚᱲᱟᱜ ᱯᱤᱪᱷᱩ ᱜᱮᱠᱚ ᱡᱚᱸᱰᱨᱟ ᱦᱚᱸᱠᱚ ᱨᱚᱦᱚᱭᱟ ᱱᱚᱜᱼᱚᱭ ᱱᱟ ᱨᱟᱦᱮᱲ ᱠᱚ ᱱᱚᱜᱼᱱᱟ ᱡᱟᱬᱤ ᱠᱚᱵᱮᱱ ᱟᱸᱡᱚᱢ ᱵᱟᱲᱟ ᱟᱠᱟᱫᱟ ᱥᱮ ᱢᱤᱫ ᱚᱱᱟ ᱠᱚ ᱢᱮᱱᱟ ᱡᱟᱬᱤ ᱠᱚ ᱢᱮᱱᱟ ᱚᱱᱮ ᱡᱟᱦᱟᱸᱛᱮ ᱥᱩᱛᱟᱹᱢ ᱠᱚ ᱵᱮᱱᱟᱣ ᱵᱟᱲᱟᱭ
ᱦᱮᱸ ᱦᱮᱸ
ᱦᱩᱭ ᱮᱱᱟᱠᱚ ᱟᱞᱮ ᱱᱚᱛᱮ ᱫᱚᱠᱚ ᱪᱟᱥ ᱵᱟᱲᱟᱭ ᱜᱮᱭᱟ ᱛᱟᱨ ᱢᱟᱱᱮ ᱮᱢᱱᱤ ᱱᱚᱜᱼ ᱱᱟ ᱫᱟᱜ ᱡᱟᱹᱯᱩᱫ ᱥᱚᱢᱚᱭ ᱠᱚ ᱪᱷᱩ ᱠᱷᱮ ᱚᱱᱟ ᱠᱷᱮᱛ ᱠᱚᱨᱮ ᱠᱚ ᱪᱷᱩᱲᱭᱟᱹᱣ ᱟᱠᱟᱫ ᱜᱮ ᱵᱟᱥ ᱤᱱᱟᱹ ᱛᱮᱜᱮ ᱦᱩᱭᱩᱜᱼᱟ᱾ ᱦᱮᱸ ᱚᱱᱟ ᱠᱚᱫᱚ ᱩᱱᱟᱹᱜ ᱡᱚᱛᱚᱱ ᱵᱟᱝ ᱞᱟᱜᱟᱜᱼᱟ᱾
ᱟᱪᱷᱟ ᱟᱹᱰᱤ ᱱᱟᱯᱟᱭ ᱛᱟᱦᱚᱞᱮ᱾
ᱟᱨ ᱚᱱᱟ ᱠᱚᱜᱮ ᱚᱱᱟ ᱠᱚ ᱵᱟᱵᱮᱨ ᱠᱚᱨᱮ ᱡᱟᱦᱟᱱᱟᱜ ᱜᱮ ᱚᱱᱟ ᱠᱚ ᱠᱷᱟᱱ ᱟᱨᱟᱢ ᱥᱮ ᱠᱳᱱᱳ ᱡᱟᱦᱟᱸ ᱛᱤᱥ ᱚᱥᱩᱵᱤᱫᱷᱟ ᱵᱟᱝ ᱦᱩᱭ ᱵᱟᱲᱟᱜᱼᱟ ᱵᱟᱵᱮᱨ ᱠᱚᱦᱚᱸ ᱚᱱᱟ ᱫᱚ ᱵᱮᱱ ᱵᱟᱵᱮᱨ ᱫᱟᱲᱮᱭᱟᱜᱼᱟ ᱠᱳᱱᱳ ᱡᱷᱟᱮᱢᱮᱞᱟ ᱵᱟᱝ᱾
ᱟᱪᱷᱟ ᱢᱮᱱ ᱮᱫᱟᱞᱤᱧ ᱡᱮ ᱱᱚᱜᱼᱚᱭ ᱡᱟᱹᱲᱤ ᱥᱮ ᱪᱮᱫ ᱵᱮᱱ ᱢᱮᱱᱠᱮᱜᱼᱟ?
ᱦᱳᱭ᱾
ᱟᱞᱮ ᱚᱱᱛᱮ ᱫᱚ ᱱᱚᱣᱟ ᱡᱟᱹᱲᱤᱢ ᱠᱚᱫᱚ ᱢᱟᱱᱮ ᱟᱸᱡᱚᱢ ᱫᱚᱞᱤᱧ ᱟᱸᱡᱚᱢ ᱵᱟᱲᱟ ᱟᱠᱟᱫᱟ᱾ ᱟᱱᱮ ᱩᱱᱟᱹᱜ ᱴᱟ ᱚᱱᱟ ᱱᱤᱭᱟᱹ ᱫᱚ ᱵᱟᱹᱞᱤᱧ ᱵᱟᱲᱟᱭᱟ ᱦᱮᱸᱥᱮ, ᱟᱨ ᱟᱞᱮ ᱥᱮᱫ ᱫᱚ ᱚᱱᱠᱟ ᱪᱟᱥ ᱠᱚ ᱦᱚᱸ ᱵᱟᱝ ᱠᱚ ᱪᱟᱥᱟ ᱪᱮᱫ ᱞᱮᱠᱟ ᱵᱤᱱ ᱢᱮᱱ ᱠᱮᱫᱟ ᱚᱱᱟ ᱡᱟᱹᱲᱤ ᱠᱚᱫᱚ? ᱟᱫᱚ ᱛᱟᱦᱚᱞᱮ ᱪᱮᱫ ᱞᱮᱠᱟ ᱠᱟᱛᱮᱜ ᱠᱚ ᱵᱮᱱᱟᱣ ᱜᱮᱭᱟ? ᱵᱟᱵᱮᱨ ᱫᱚ ᱞᱟᱹᱭ ᱠᱮᱫᱟ ᱵᱤᱱ᱾
ᱚᱱᱟ ᱫᱚ ᱮᱢᱱᱤ ᱡᱟᱦᱟᱸ ᱚᱱᱟ ᱫᱟᱨᱮ ᱨᱮᱱᱟᱜ ᱪᱷᱟᱞ ᱛᱮᱫ ᱦᱩᱭᱱᱟ ᱥᱮ ᱾ ᱡᱚᱠᱷᱚᱱ ᱟᱵᱮᱱ ᱵᱮᱱ ᱫᱟᱨᱮ ᱠᱮᱫᱟ ᱫᱟᱨᱮ ᱠᱟᱛᱮᱫ ᱚᱱᱟ ᱫᱟᱜ ᱨᱮᱠᱚ ᱡᱚᱵᱮ ᱠᱟᱜᱼᱟ ᱡᱚᱵᱮ ᱠᱟᱛᱮᱫ ᱚᱱᱟ ᱢᱟᱱᱮ ᱨᱚᱦᱚᱲᱚᱜᱼᱟ᱾ ᱚᱱᱟ ᱥᱩᱛᱟᱹᱢ ᱛᱮᱫ ᱢᱟᱱᱮ ᱚᱱᱟ ᱪᱷᱟᱞ ᱛᱮᱫ ᱠᱚ ᱪᱷᱟᱲᱟᱣ ᱠᱮᱫ ᱜᱮ ᱢᱟᱱᱮ ᱫᱟᱨᱮ ᱢᱮᱥᱟ ᱠᱚ ᱡᱚᱵᱮ ᱠᱮᱫᱟ ᱫᱟᱜ ᱨᱮ᱾ ᱠᱤᱪᱷᱩ ᱫᱤᱱ ᱛᱟᱦᱮᱸᱭᱮᱱᱟ ᱚᱱᱟ, ᱚᱱᱟ ᱯᱚᱪᱚᱱᱮᱱᱟ ᱯᱚᱪᱚᱱ ᱠᱟᱛᱮ ᱚᱱᱟ ᱫᱟᱜ ᱛᱚᱠᱷᱚᱱ ᱠᱚ ᱟᱹᱜᱩ ᱠᱮᱫᱟ ᱚᱱᱟ ᱪᱷᱟᱞ ᱛᱮᱫ ᱠᱚ ᱪᱷᱟᱲᱟᱣ ᱠᱮᱫᱟ ᱥᱤᱛᱩᱝ ᱨᱮᱠᱚ ᱫᱚᱦᱚ ᱠᱮᱫᱟ᱾ ᱛᱟᱨᱯᱚᱨ ᱠᱷᱟᱱ ᱟᱵᱮᱱ ᱫᱚᱵᱮᱱ ᱵᱮᱵᱚᱦᱟᱨ ᱫᱟᱲᱮᱭᱟᱜᱼᱟ᱾ ᱛᱟᱨᱯᱚᱨᱮ ᱟᱵᱮᱱ ᱡᱟᱦᱟᱸ, ᱡᱟᱦᱟᱸ ᱞᱮᱠᱟ ᱥᱩᱛᱟᱹᱢ ᱡᱟᱦᱟᱸ ᱞᱮᱠᱟ ᱠᱟᱛᱮᱫ ᱵᱟᱠᱚ ᱵᱮᱱᱟᱣᱟ? ᱛᱤ ᱛᱮᱦᱚᱸ ᱜᱟᱞᱟᱝ ᱠᱟᱛᱮᱫ ᱵᱮᱱ ᱵᱮᱱᱟᱣ ᱫᱟᱲᱮᱭᱟᱜᱼᱟ ᱡᱟᱦᱟᱸ ᱞᱮᱠᱟ ᱠᱟᱛᱮᱫ᱾ ᱟᱫᱚ ᱚᱱᱟ ᱫᱚ ᱛᱟᱨᱯᱚᱨᱮ ᱵᱚᱦᱩᱛ ᱨᱚᱠᱚᱢ ᱠᱟᱡᱽ ᱨᱮ ᱞᱟᱜᱟᱜᱼᱟ᱾ ᱦᱮᱸ ᱠᱚᱫᱚ ᱟᱠᱷᱨᱤᱧ ᱦᱚᱸᱠᱚ ᱟᱠᱷᱨᱤᱧ ᱜᱮᱭᱟ ᱚᱱᱠᱟ ᱠᱟᱛᱮᱫ ᱦᱚᱸ᱾ ᱦᱮᱸ ᱤᱱᱟᱹ ᱛᱮᱦᱚᱸ ᱪᱟᱞᱟᱜ ᱟᱹᱛᱷᱟᱹᱱ ᱚᱲᱟᱜ ᱤᱱᱟᱹ ᱛᱮᱦᱚᱸ ᱟᱹᱛᱷᱟᱹᱱ ᱦᱚᱲᱟᱜ ᱦᱩᱭᱩᱜ ᱟᱠᱟᱫᱟ ᱡᱟᱦᱟᱸᱭᱟᱜ ᱚᱱᱠᱟᱱᱟᱜ ᱠᱟᱹᱴᱤᱡᱼᱼ ᱵᱟᱲᱜᱮ ᱠᱚᱨᱮ ᱡᱮ ᱞᱟᱹᱴᱩ ᱧᱚᱜ ᱡᱟᱭᱜᱟ ᱢᱮᱱᱟᱜ ᱛᱟᱠᱚᱣᱟ ᱦᱩᱭᱩᱜ ᱛᱟᱠᱚ ᱜᱮᱭᱟᱼᱼ ᱚᱱᱟ ᱛᱮᱦᱚᱸ ᱴᱟᱠᱟ ᱯᱚᱭᱥᱟ ᱫᱚ ᱦᱩᱭᱩᱜ ᱛᱟᱠᱚ ᱜᱮᱭᱟ᱾ ᱟᱞᱮ ᱠᱚᱨᱮ ᱫᱚ ᱤᱱᱟᱹ ᱠᱚᱛᱮ ᱜᱮ ᱩᱯᱟᱨᱡᱚᱱ ᱦᱩᱭᱩᱜᱼᱟ᱾
ᱟᱹᱰᱤ ᱱᱟᱯᱟᱭ ᱛᱟᱦᱚᱞᱮ᱾
ᱦᱩᱸ᱾
ᱟᱞᱮᱥᱮᱫ ᱢᱟ ᱚᱱᱟ ᱠᱚᱫᱚ ᱵᱟᱹᱱᱩᱜᱼᱟ ᱟᱞᱮᱥᱮᱫ ᱫᱚ ᱚᱱᱮ, ᱥᱚᱵᱽᱡᱤ ᱠᱚᱼᱼ ᱢᱟᱱᱮ ᱟᱹᱰᱤ ᱰᱷᱮᱨ-ᱰᱷᱮᱨ ᱨᱚᱦᱚᱭ ᱜᱮᱭᱟᱞᱮ ᱡᱟᱦᱟᱸ ᱚᱱᱮ ᱠᱚᱞᱤᱧ ᱞᱟᱹᱭ ᱠᱮᱭᱟ ᱡᱟᱦᱟᱸ ᱠᱚ ᱧᱩᱛᱩᱢ ᱠᱚ ᱟᱨᱠᱤ᱾ ᱠᱤ ᱟᱹᱰᱤ ᱰᱷᱮᱨ-ᱰᱷᱮᱨᱼᱼ ᱞᱮ ᱨᱚᱦᱚᱭᱮᱫ ᱜᱮᱭᱟ ᱚᱱᱟ ᱠᱚ ᱡᱮᱢᱚᱱ ᱟᱠᱷᱨᱤᱧ ᱠᱟᱛᱮ ᱦᱚᱸ ᱟᱞᱮᱭᱟᱜ ᱥᱚᱝᱥᱟᱨᱼᱼ ᱠᱚᱫᱚ ᱵᱷᱟᱜᱮ ᱪᱟᱞᱟᱜᱼᱟ᱾
ᱦᱳᱭ᱾
ᱚᱱᱟ ᱠᱚᱜᱮ ᱢᱟᱱᱮ ᱟᱨᱠᱤ ᱪᱮᱫ ᱞᱤᱧ ᱞᱟᱹᱭᱟ? ᱚᱱᱟ ᱠᱚ ᱫᱤᱠ ᱫᱤᱭᱮ ᱜᱮ ᱢᱟᱱᱮ ᱥᱚᱵᱽᱡᱤ ᱜᱮ ᱟᱞᱮ ᱥᱮᱫ ᱫᱚ ᱵᱮᱥᱤ ᱠᱚᱨᱟᱣᱟ ᱥᱟᱨᱟ ᱵᱚᱪᱦᱚᱨ ᱜᱮ ᱥᱚᱵᱡᱤ᱾ ᱢᱟᱱᱮ ᱮ ᱱᱚᱣᱟᱴᱟᱜ ᱢᱟᱱᱮ ᱦᱩᱲᱩ ᱡᱮᱢᱚᱱ ᱱᱤᱛᱚ ᱫᱚ ᱨᱚᱦᱚᱭᱼᱼ ᱦᱩᱭᱩᱜᱼᱟ ᱟᱨᱠᱤ ᱮᱠᱷᱚᱱ ᱟᱹᱣᱲᱤ ᱨᱚᱦᱚᱭ ᱦᱩᱭᱩᱜᱼᱟᱼᱼ ᱟᱨ ᱵᱟᱲᱜᱮ ᱠᱚᱨᱮ ᱫᱚ ᱚᱱᱟ, ᱚᱱᱟ ᱢᱟ ᱵᱟᱹᱭᱦᱟᱹᱲ ᱨᱮ ᱦᱩᱲᱩ ᱫᱚ ᱵᱟᱲᱜᱮ ᱠᱚᱨᱮ ᱫᱚᱼᱼ ᱫᱚ ᱡᱮᱢᱚᱱ ᱦᱮᱸ ᱱᱮᱛᱟᱨ ᱫᱚ ᱥᱚᱨᱥᱟ ᱠᱚ ᱟᱫᱚ ᱨᱚᱦᱚᱭ ᱦᱩᱭᱩᱜ ᱠᱟᱱᱟ ᱟᱨᱠᱤᱼᱼ ᱠᱤ ᱥᱚᱨᱥᱟ ᱠᱚᱠᱚ ᱨᱚᱦᱚᱭ ᱫᱟ᱾
ᱦᱳᱭ ᱟᱞᱮ ᱥᱮᱫ ᱫᱚ ᱚᱱᱟ ᱥᱚᱵᱽᱡᱤ ᱠᱚᱫᱚ ᱵᱟᱠᱚ ᱨᱚᱦᱚᱭᱮᱫᱼᱟ ᱠᱟᱨᱚᱱ ᱱᱤᱛᱚᱜ ᱫᱟᱜ ᱡᱟᱹᱲᱤ ᱵᱷᱚᱨᱥᱟ ᱫᱚᱼᱼ ᱟᱞᱮ ᱫᱚ ᱫᱟᱜ ᱡᱟᱹᱲᱤ ᱵᱷᱚᱨᱥᱟ ᱜᱮᱛᱚ ᱦᱩᱲᱩᱵᱮᱱ ᱨᱚᱦᱚᱭ ᱫᱟᱲᱮᱼᱟ ᱮᱴᱟᱜ ᱥᱚᱢᱚᱭ ᱫᱚ ᱟᱨ ᱵᱟᱵᱮᱱ ᱨᱚᱦᱚᱭ ᱫᱟᱲᱮᱭᱟᱜᱼᱟ ᱥᱮ᱾ ᱛᱟᱦᱚᱞᱮ ᱱᱤᱛᱚᱜ ᱫᱚ ᱦᱩᱲᱩ ᱨᱮᱜᱮ ᱡᱚᱛᱚ ᱦᱚᱲ ᱠᱚ ᱞᱟᱜᱟᱣ ᱠᱚᱜᱼᱟ᱾ ᱤᱱᱟᱹ ᱨᱮᱜᱮ ᱠᱟᱡᱽᱠᱨᱢᱚᱛᱟ ᱥᱮ ᱮᱴᱟᱜᱟᱜ ᱥᱚᱵᱽᱡᱤ ᱠᱚᱫᱚ ᱵᱟᱠᱚ ᱨᱚᱦᱚᱭ ᱵᱟᱲᱟᱭᱟᱠᱚ ᱵᱚᱦᱩᱫᱼᱼ ᱢᱤᱫ ᱵᱟᱨ ᱦᱚᱲᱟᱜ ᱚᱱᱠᱟᱱ ᱧᱚᱜ ᱡᱟᱭᱜᱟ ᱨᱮ ᱡᱟᱦᱟᱸᱭᱟᱜ ᱢᱮᱱᱟᱜ ᱛᱟᱠᱚᱣᱟ ᱡᱚᱞᱟᱥᱚᱭ ᱡᱟᱭᱜᱟ ᱨᱮᱼᱼ ᱩᱱᱠᱩ ᱠᱚ ᱨᱚᱦᱚᱭ ᱵᱟᱲᱟᱭ ᱠᱷᱟᱡ ᱥᱚᱵᱽᱡᱤ ᱠᱚᱫᱚ᱾
ᱩᱸᱢᱮᱱ ᱮᱫᱟᱞᱤᱧ ᱡᱮᱼᱼ ᱦᱮᱸ ᱛᱟᱦᱚᱞᱮ ᱚᱱᱮ, ᱟᱯᱮ ᱥᱮᱫ ᱫᱚ ᱵᱤᱨ ᱠᱚᱫᱚ ᱢᱮᱱᱟᱜ ᱟᱠᱟᱫᱟ ᱥᱮ ᱵᱟᱝ?
ᱟᱞᱮ ᱥᱮᱫ ᱫᱚ ᱵᱤᱨ ᱟᱞᱮᱫᱚ ᱵᱤᱨ ᱜᱟᱡᱟᱲ ᱜᱮ ᱢᱟᱱᱮ ᱜᱚᱴᱟ ᱜᱮᱛᱟᱞᱮ ᱟᱞᱮᱭᱟᱜ ᱫᱚ᱾ ᱢᱟᱱᱮ ᱚᱲᱟᱜ ᱠᱷᱚᱱᱟᱜ ᱱᱟᱥᱼᱼ ᱥᱮᱱᱟᱜ ᱵᱮᱱ ᱩᱰᱩᱠ ᱮᱱᱟ ᱤᱱᱟᱹ ᱠᱷᱟᱡ ᱜᱮ ᱵᱤᱨ ᱜᱟᱡᱟᱲ ᱡᱚᱛᱚ ᱜᱚᱴᱟ ᱜᱮ ᱵᱩᱨᱩ ᱠᱚ᱾ ᱞᱟᱹᱴᱩ-ᱞᱟᱹᱴᱩ ᱵᱩᱨᱩ ᱦᱮᱸ, ᱟᱞᱮ ᱫᱚ ᱩᱱᱟᱹᱜ ᱛᱮ ᱚᱱᱟᱛᱮᱼᱼ ᱠᱱᱚ ᱱᱚᱜᱼ ᱱᱟ ᱡᱟᱞᱟᱱᱤ ᱠᱚ ᱢᱟᱱᱮ ᱥᱮᱸᱜᱮᱞ ᱠᱚᱼᱼ ᱥᱮᱸᱜᱮᱞ ᱥᱟᱦᱟᱱ ᱥᱟᱠᱟᱢᱼᱼ ᱫᱟᱹᱛᱟᱹᱱᱤ ᱚᱱᱟ ᱠᱚᱨᱮ ᱫᱚ ᱩᱱᱟᱹᱜ ᱫᱚ ᱚᱱᱟᱛᱮ ᱵᱟᱞᱮ ᱚᱥᱩᱵᱤᱫᱷᱟ ᱵᱟᱲᱟᱜᱼᱟ ᱟᱞᱮ ᱫᱚ᱾ ᱛᱤᱥ ᱦᱚᱸ ᱦᱮᱸ᱾
ᱢᱮᱱ ᱮᱫᱟᱞᱤᱧ ᱡᱮ ᱚᱱᱮ ᱡᱮ ᱵᱤᱨ ᱠᱚᱵᱤᱱ ᱢᱮᱱᱮᱫᱼᱟᱼᱼ ᱢᱮᱱᱟᱜ ᱛᱟᱯᱮᱭᱟ ᱫᱚᱢᱮ ᱛᱟᱦᱚᱞᱮ ᱚᱱᱛᱮᱼᱼ ᱟᱯᱮ ᱫᱚ ᱚᱱᱛᱮ ᱫᱚ ᱦᱟᱲᱟᱢ ᱠᱟᱰᱟ ᱠᱚᱠᱚ ᱥᱮᱱᱚᱜ ᱜᱮᱭᱟ ᱥᱮ ᱵᱟᱝ?
ᱦᱳᱭ ᱦᱤᱡᱩᱜ ᱜᱮᱭᱟ ᱠᱚ ᱧᱟᱢᱚᱜ ᱜᱮᱭᱟ ᱠᱚ ᱱᱚᱜ ᱯᱟᱦᱴᱟ ᱨᱮᱫᱚ᱾ ᱢᱟᱱᱮ ᱱᱚᱣᱟ ᱠᱚᱨᱮ ᱫᱚ ᱡᱚᱛᱚ ᱨᱚᱠᱚᱢ ᱜᱮ ᱢᱮᱱᱟᱜ ᱠᱚᱣᱟ ᱠᱚᱢ ᱵᱮᱥᱤ᱾
ᱚ ᱟᱪᱷᱟ᱾
ᱡᱚᱛᱚ ᱨᱚᱠᱚᱢ ᱜᱮ ᱡᱤᱵᱽ ᱡᱚᱱᱛᱩ ᱢᱮᱱᱟᱜ ᱠᱚᱣᱟ᱾
ᱚᱱᱟ ᱡᱤᱵᱤᱱ ᱞᱟᱹᱭ ᱠᱮᱜᱼᱟ ᱛᱟᱦᱚᱞᱮ ᱩᱱᱠᱩ ᱡᱮᱠᱚ ᱢᱟᱱᱮ ᱚᱲᱟᱜ ᱥᱮᱫᱼᱼ ᱠᱚ ᱦᱤᱡᱩᱜ ᱢᱟᱱᱮ ᱚᱲᱟᱜ ᱥᱮᱫ ᱠᱚᱫᱚ ᱠᱚ ᱪᱟᱞᱟᱜ ᱜᱮᱭᱟ ᱥᱮ ᱵᱟᱝ?
ᱦᱤᱡᱩᱜ ᱜᱮᱭᱟ ᱠᱚ ᱢᱟᱱᱮ ᱟᱞᱮ ᱱᱚᱸᱰᱮ ᱟᱞᱮ ᱟᱹᱛᱩ ᱫᱚ ᱚᱱᱠᱟ ᱫᱚᱞᱤᱧ ᱟᱸᱡᱚᱢ ᱟᱠᱟᱫ ᱠᱚᱣᱟ ᱡᱮ ᱦᱤᱡᱩᱜ ᱨᱮᱦᱚᱸ ᱢᱟᱱᱮᱼᱼ ᱵᱟᱠᱚ ᱡᱟᱦᱟᱱᱟᱜ ᱵᱟᱠᱚ ᱪᱤᱠᱟᱹᱭᱟ᱾ ᱢᱟᱱᱮ ᱟᱞᱮ ᱟᱹᱛᱩ ᱨᱮᱫᱚ ᱢᱟᱱᱮ ᱟᱹᱛᱟᱹᱱᱼᱼ ᱟᱹᱠᱷᱟᱹᱱ ᱡᱟᱭᱜᱟ ᱨᱮᱠᱚ ᱥᱮᱱᱚᱜ ᱜᱮᱭᱟ ᱦᱤᱡᱩᱜ ᱟᱠᱚ ᱡᱚᱢ ᱦᱩᱲᱩ ᱠᱚ ᱡᱚᱢ ᱵᱟᱲᱟᱭᱟᱠᱚᱼᱼ ᱠᱚ ᱪᱟᱞᱟᱜ ᱟᱠᱚ ᱩᱱᱟᱹᱜ ᱫᱚ ᱵᱟᱠᱚ ᱰᱤᱥᱴᱟᱵᱽ ᱵᱟᱲᱟ ᱠᱚ, ᱡᱟᱦᱟᱸ ᱠᱚᱨᱮ ᱫᱚᱠᱚ ᱦᱚᱲ ᱫᱚᱦᱚᱸ ᱠᱚᱼᱼ ᱟᱸᱡᱚᱢ ᱟᱠᱟᱫ ᱜᱮᱭᱟᱹᱞᱤᱧ ᱡᱮ ᱦᱚᱲ ᱟᱹᱛᱩ ᱚᱲᱟᱜ ᱠᱚᱨᱮ ᱚᱲᱟᱜ ᱠᱚ ᱨᱟᱹᱯᱩᱫ ᱵᱟᱲᱟ ᱦᱚᱴᱚ ᱟᱠᱟᱜ ᱛᱟᱠᱚᱣᱟ ᱪᱮᱫ ᱠᱚ᱾ ᱟᱞᱮ ᱱᱚᱰᱮ ᱫᱚ ᱚᱱᱠᱟ ᱫᱚ ᱦᱟᱸᱜ ᱟᱹᱣᱨᱤᱞᱤᱧ ᱟᱸᱡᱚᱢ ᱵᱟᱲᱟᱭᱟ ᱛᱚ᱾ ᱦᱮᱡ ᱫᱚᱠᱚ ᱦᱮᱡ ᱵᱟᱲᱟᱣᱟᱠᱟᱱᱟ ᱧᱮᱞ ᱦᱚᱞᱤᱧ ᱧᱮᱞ ᱵᱟᱲᱟ ᱟᱠᱟᱫ ᱠᱚᱣᱟ᱾
ᱟᱪᱷᱟ, ᱟᱨ ᱢᱮᱱᱮᱫᱟᱞᱤᱧ ᱡᱮᱼᱼ ᱡᱮ ᱵᱤᱨ ᱵᱩᱨᱩ ᱠᱚ ᱢᱮᱱᱟᱜᱼᱟ ᱟᱯᱮ ᱚᱱᱛᱮ ᱛᱟᱦᱚᱞᱮᱼᱼ ᱪᱮᱫ-ᱪᱮᱫ ᱫᱟᱨᱮ ᱠᱚ ᱵᱤᱥᱤ ᱧᱮᱞ ᱧᱟᱢᱚᱜ ᱜᱮᱭᱟ?
ᱟᱞᱮ ᱥᱮᱫ ᱫᱚ ᱱᱚᱜᱼ ᱱᱟ ᱥᱟᱨᱡᱚᱢ ᱫᱟᱨᱮ ᱡᱟᱹᱥᱛᱤ ᱵᱮᱱ ᱧᱟᱢᱟᱼᱼ ᱥᱟᱨᱡᱚᱢ ᱢᱟᱛᱠᱚᱢᱼᱼ ᱩᱞ ᱟᱢᱲᱟ ᱱᱚᱣᱟ ᱠᱚᱢᱟ ᱢᱮᱱᱟᱜ ᱜᱮ ᱠᱷᱤᱡᱩᱨ ᱛᱟᱞᱮᱼᱼ
ᱚ ᱟᱪᱷᱟ᱾
ᱡᱚᱛᱚ ᱚᱱᱠᱟᱱᱟᱜ ᱫᱟᱨᱮ ᱠᱚᱦᱚᱸ ᱢᱟ ᱧᱩᱛᱩᱢ ᱢᱟ ᱵᱟᱹᱞᱤᱧ ᱵᱟᱲᱟᱭ ᱡᱚᱛᱚᱼᱼ ᱡᱮᱢᱚᱱ ᱱᱚᱣᱟ ᱟᱞᱮ ᱥᱮᱫ ᱫᱚᱼᱼ ᱥᱚᱱᱟᱡᱷᱩᱨᱤ ᱠᱚᱫᱚ ᱠᱟᱹᱴᱤᱡ ᱠᱚ ᱪᱟᱥ ᱧᱚᱜ ᱜᱮᱭᱟ ᱡᱟᱦᱟᱸᱭ, ᱠᱟᱹᱴᱤᱡ ᱚᱱᱠᱟ ᱡᱟᱭᱜᱟ ᱢᱮᱱᱟᱜᱼᱼ ᱪᱟᱥ ᱠᱟᱜᱼᱟᱭ ᱤᱱᱟᱹ ᱠᱚᱞᱚ ᱟᱹᱠᱷᱨᱤᱧ ᱵᱟᱲᱟᱭᱟ ᱠᱚ ᱡᱟᱦᱟᱸ ᱛᱤᱥᱼᱼ ᱠᱷᱟᱡ ᱨᱮᱠᱚ ᱞᱟᱜᱟᱣ ᱵᱟᱲᱟᱭᱟ᱾
ᱢᱟᱱᱮ ᱟᱯᱮ, ᱟᱯᱮ ᱚᱱᱛᱮ ᱫᱚ ᱟᱹᱰᱤ ᱟᱭᱢᱟ ᱫᱟᱨᱮ ᱜᱮ ᱢᱮᱱᱟᱜ ᱟᱠᱟᱫᱟ᱾
ᱦᱳᱭ ᱫᱟᱨᱮ ᱫᱚ ᱢᱮᱱᱟᱜ ᱜᱮᱭᱟ ᱟᱞᱮ ᱥᱮᱡ ᱟᱭᱢᱟ ᱜᱟᱱ ᱫᱚᱼᱼ ᱚᱱᱮ ᱟᱹᱞᱤᱧ ᱫᱚ ᱩᱱᱟᱹᱜ ᱫᱚ ᱧᱩᱛᱩᱢ ᱠᱚ ᱵᱟᱹᱞᱤᱧ ᱵᱟᱲᱟᱭᱟ ᱤᱱᱟᱹᱜᱮ, ᱮᱱᱠᱷᱟᱱ ᱡᱚᱛᱚ ᱞᱮᱠᱟᱱᱟᱜᱼᱼ ᱱᱚᱜᱼᱚᱭ ᱡᱟᱦᱟᱸ ᱛᱤᱱᱟᱹᱜ ᱨᱟᱱ ᱠᱚᱦᱚᱸ ᱠᱚ ᱟᱹᱜᱩ ᱵᱟᱲᱟᱭ ᱜᱮᱭᱟᱼᱼ ᱟᱹᱛᱷᱟᱹᱱ ᱦᱚᱲ ᱚᱱᱟ ᱵᱩᱨᱩ ᱠᱚᱨᱮ ᱠᱷᱚᱱᱟᱜ ᱫᱟᱨᱮ ᱱᱟᱹᱲᱤᱼᱼ ᱩᱱ ᱫᱚ ᱡᱟᱦᱟᱸ ᱠᱚ ᱨᱟᱱ ᱵᱚᱱ ᱵᱮᱱᱟᱣᱼᱼ ᱚᱱᱟ ᱠᱚᱦᱚᱸ ᱠᱚ ᱟᱹᱜᱩ ᱵᱟᱲᱟᱭ ᱜᱮᱭᱟ ᱟᱫᱚ ᱚᱱᱟᱛᱮᱞᱤᱧ ᱢᱮᱱᱮᱫᱟ ᱢᱮᱱᱟᱜ ᱜᱮᱭᱟ᱾ ᱱᱮ ᱦᱚᱲ ᱫᱚᱵᱮᱱ ᱩᱨᱩᱢ ᱠᱟᱜᱼᱟ ᱛᱚᱵᱮ ᱛᱚᱵᱮᱱ ᱞᱟᱹᱭ ᱫᱟᱲᱮᱭᱟᱜᱼᱟ ᱢᱤᱫᱴᱤᱡ ᱧᱩᱛᱩᱢ, ᱚᱱᱟ ᱦᱚᱸᱼᱼ ᱚ ᱢᱤᱫᱴᱤᱡ ᱠᱟᱛᱷᱟ ᱠᱟᱱᱟ ᱵᱟᱝ ᱵᱟᱲᱟᱭ ᱟᱠᱟᱜ ᱫᱚ, ᱫᱟᱨᱮ ᱢᱟ ᱟᱹᱛᱷᱟᱹ ᱨᱚᱠᱚᱢ ᱢᱮᱱᱟᱜ᱾
ᱦᱳᱭ᱾
ᱟᱞᱮ ᱥᱮᱫ ᱫᱚ ᱢᱟᱫ-ᱢᱟᱫᱼᱼ ᱦᱚᱸ ᱡᱮᱢᱚᱱ ᱢᱟᱫ ᱡᱟᱦᱟᱸ ᱚᱱᱟ ᱦᱚᱸ ᱡᱮᱢᱚᱱ ᱡᱚᱛᱚ ᱜᱷᱚᱨᱮ-ᱜᱷᱚᱨᱮᱼᱼ ᱟᱵᱮᱱᱟᱜ ᱵᱟᱲᱜᱮ ᱢᱩᱪᱟᱹᱫ ᱨᱮᱫᱚ ᱡᱚᱛᱚ ᱦᱚᱲᱟᱜ ᱵᱮᱱ ᱧᱟᱢ ᱛᱟᱠᱚ ᱜᱮᱭᱟ
ᱚᱱᱟ ᱫᱚ ᱛᱟᱦᱚᱞᱮ ᱤᱭᱟᱹ ᱨᱚᱦᱚᱭ ᱠᱟᱜᱼᱟ ᱯᱮ ᱥᱮ ᱟᱡ ᱛᱮᱜᱮ ᱫᱟᱨᱮᱭᱮᱱ
ᱢᱟᱱᱮ ᱢᱤᱫ ᱫᱷᱟᱣ ᱮᱦᱚᱵᱽ ᱫᱚᱠᱚ ᱨᱚᱦᱚᱭᱟ᱾
ᱚ ᱟᱪᱪᱷᱟ
ᱢᱤᱫᱴᱤᱡᱽ ᱵᱟᱨᱭᱟ ᱠᱚ ᱨᱚᱦᱚᱭ ᱠᱮᱫ ᱜᱮ ᱟᱫᱚ ᱚᱸᱰᱮ ᱠᱷᱚᱱᱟᱜ ᱜᱮ ᱟᱫᱚ ᱦᱟᱨᱟ ᱦᱟᱨᱟᱜᱼᱟ᱾ ᱡᱟᱦᱟᱸ ᱛᱤᱱᱟᱹᱜ ᱵᱮᱱ ᱢᱟᱜᱟ ᱦᱮᱸ ᱡᱟᱦᱟᱸ ᱛᱤᱱᱟᱹᱜ ᱦᱮᱸ ᱡᱟᱦᱟᱸ ᱛᱤᱱᱟᱹᱜ ᱵᱮᱱ ᱢᱟᱜᱟ ᱦᱮᱸ ᱩᱱᱟᱹᱜ ᱜᱮ ᱰᱟᱹᱨ ᱤᱫᱤᱜᱼᱟ᱾
ᱚ ᱟᱪᱪᱷᱟ ᱟᱹᱰᱤ ᱱᱟᱯᱟᱭ ᱟᱨ ᱢᱮᱱᱮ ᱢᱮᱸ ᱟᱞᱤᱧ ᱛᱟᱦᱚᱞᱮ ᱟᱯᱮ ᱚᱱᱟ ᱵᱟᱲᱜᱮ ᱡᱷᱟᱲᱜᱮ ᱠᱚᱨᱮ ᱫᱚ ᱪᱮᱫ ᱫᱟᱨᱮ ᱠᱚ ᱵᱤᱥᱤ ᱧᱮᱞ ᱧᱟᱢᱚᱜ ᱜᱮᱭᱟ ᱟᱨᱠᱤ?
ᱵᱟᱲᱜᱮ ᱠᱚᱨᱮ ᱫᱚ ᱚᱱᱠᱟ ᱠᱚᱛᱚ ᱚᱱᱮ ᱚᱲᱟᱜ ᱨᱮ ᱡᱚᱢ ᱡᱤᱱᱤᱥ ᱩᱞ ᱫᱟᱨᱮ ᱠᱚ ᱱᱚᱜᱼᱚᱭ ᱥᱤᱜᱩᱱ ᱫᱟᱨᱮ, ᱠᱟᱥᱢᱟᱨ ᱫᱟᱨᱮ, ᱟᱢᱲᱟ ᱫᱟᱨᱮ ᱡᱚᱡᱚ ᱫᱟᱨᱮ ᱱᱮᱜᱼ ᱱᱤᱭᱟᱹ ᱠᱚ ᱜᱮ ᱚᱲᱟᱜ ᱥᱩᱨ ᱠᱚᱨᱮ ᱫᱚ ᱛᱟᱦᱮᱱᱟ ᱮᱴᱟᱜ ᱫᱟᱨᱮ ᱫᱚ ᱩᱱᱟᱹᱜ ᱫᱚ ᱵᱟᱠᱚ ᱫᱚᱦᱚᱭᱟ ᱛᱚ ᱪᱮᱫᱟᱜ ᱮᱴᱟᱜ ᱮᱢᱱᱤ ᱫᱟᱨᱮ ᱡᱤᱱᱤᱥ ᱵᱟᱠᱚ ᱫᱚᱦᱚᱭᱟ ᱥᱮ ᱚᱲᱟᱜ ᱥᱩᱨ ᱠᱚᱨᱮ ᱛᱮ ᱵᱩᱨᱩ ᱠᱚᱨᱮ ᱜᱮ᱾
ᱟᱹᱰᱤ ᱱᱟᱯᱟᱭ
ᱦᱩᱸ ᱟᱯᱮ ᱚᱱᱟ ᱠᱚᱨᱮ ᱫᱚ ᱛᱟᱞᱦᱮ?
ᱟᱞᱮ ᱱᱚᱣᱟ ᱠᱚᱲᱮ ᱫᱚ ᱵᱟᱲᱜᱮ ᱪᱮᱲᱜᱮ ᱠᱚᱲᱮ ᱫᱚ ᱡᱮᱢᱚᱱ ᱮᱸ ᱰᱷᱮᱞᱟ ᱠᱚ ᱪᱚᱞᱞᱟ ᱠᱚ ᱚᱱᱟ ᱠᱚ ᱵᱮᱥᱤ ᱫᱟᱨᱮ ᱜᱮ ᱚᱱᱟ ᱠᱚᱜᱮ ᱵᱮᱥᱤ ᱢᱮᱱᱟᱜ ᱠᱟᱫᱟ ᱰᱷᱮᱞᱟ ᱟᱨ ᱪᱚᱞᱞᱟ᱾ ᱚᱱᱟ ᱠᱷᱚᱱᱟᱜ ᱡᱟᱹᱥᱛᱤ ᱮᱴᱟᱜ ᱫᱟᱨᱮ ᱠᱚᱫᱚ ᱵᱟᱹᱱᱩᱜ ᱠᱟᱫᱟ᱾ ᱡᱮᱢᱚᱱ ᱛᱟᱞᱮ ᱠᱚ ᱟᱨ ᱠᱷᱤᱡᱩᱨ ᱠᱚᱫᱚ ᱟᱹᱰᱤ ᱢᱤᱫᱵᱟᱨ ᱠᱚᱢ ᱧᱚᱜ ᱜᱮᱭᱟ ᱟᱞᱮ ᱚᱱᱛᱮ ᱫᱚ᱾
ᱛᱟᱦᱞᱮ ᱵᱩᱨᱩ ᱫᱚ ᱛᱤᱱᱟᱹᱜ ᱥᱟᱺᱜᱤᱧ ᱛᱮ ᱚᱲᱟᱜ ᱠᱷᱚᱱᱟᱜ ᱫᱚ?
ᱮ ᱵᱩᱨᱩ ᱫᱚ ᱵᱟᱹᱱᱩᱜ ᱠᱟᱜ ᱛᱟᱞᱮᱭᱟ ᱢᱟᱱᱮ ᱵᱤᱨ ᱜᱮ ᱢᱮᱱᱟᱜ ᱠᱟᱫᱟ ᱥᱚᱢᱚᱛᱚᱞ ᱜᱮᱭᱟ ᱟᱞᱮ ᱚᱱᱛᱮ ᱫᱚ ᱢᱟᱱᱮ ᱚᱲᱟᱜ ᱠᱩᱰᱟᱹᱢ ᱠᱷᱚᱱᱟᱜ ᱜᱮ ᱢᱮᱱᱟᱜ ᱠᱟᱜ ᱛᱟᱞᱮᱭᱟ ᱟᱞᱮᱭᱟᱜ ᱦᱚᱸ
ᱚᱸ ᱫᱟᱛᱟᱹᱱᱤ ᱥᱟᱠᱟᱢ ᱫᱚ ᱵᱟᱡᱟᱨ ᱠᱷᱚᱱᱟᱜ ᱯᱮ ᱟᱹᱜᱩᱭᱟ ᱥᱮ ᱤᱭᱟᱹ ᱢᱟᱱᱮ ᱱᱤᱡᱮ ᱛᱮᱜᱮ᱾
ᱵᱟᱝ ᱜᱮ ᱵᱟᱡᱟᱨ ᱠᱷᱚᱱᱟᱜ ᱫᱚ ᱵᱟᱝ ᱚᱱᱮ